ᱦ ᱦᱮᱸ, ᱡᱚᱦᱟᱨ ᱜᱮ᱾ ᱟᱫᱚ ᱜᱚᱝᱠᱮ ᱪᱮᱫ ᱠᱚᱵᱤᱱ ᱪᱤᱠᱟᱹᱭᱮᱜ-ᱟ?
ᱪᱤᱠᱟᱹ ᱦᱚᱸ ᱵᱟᱝ ᱜᱚᱝᱠᱮ ᱟᱹᱞᱤᱧ ᱴᱤᱡ ᱫᱚ᱾ ᱦᱮᱸ, ᱡᱚᱢ ᱵᱟᱲᱟ ᱠᱟᱛᱮ ᱫᱩᱲᱩᱵ ᱵᱟᱲᱟ ᱦᱩᱭ ᱠᱟᱱᱟ᱾ ᱢᱟ ᱱᱤᱛ ᱯᱷᱤᱨᱤ ᱜᱮ ᱞᱤᱧ ᱢᱟ ᱱᱤᱛ ᱦᱟᱯᱮ ᱛᱟᱦᱚᱞᱮ ᱠᱚᱞ ᱵᱟᱲᱟ ᱦᱩᱭ ᱞᱮᱱ ᱜᱮ᱾
ᱟᱪᱪᱷᱟ ᱟᱪᱪᱷᱟ᱾
ᱟᱵᱤᱱᱟᱜ ᱫᱚ ᱡᱚᱢ ᱵᱟᱲᱟ ᱠᱚ ᱦᱩᱭᱮᱱᱟ?
ᱦᱮᱸ ᱜᱚᱢᱠᱮ ᱡᱚᱢ ᱵᱟᱲᱟ ᱠᱚᱫᱚ ᱦᱟᱱᱮ ᱮᱱᱟᱝ ᱨᱮᱜᱮ ᱦᱩᱭ ᱠᱟᱱᱟ᱾ ᱟᱫᱚ᱾ ᱢᱟᱱᱮ ᱫᱩᱲᱩᱵ ᱵᱟᱲᱟ ᱦᱩᱭ ᱠᱟᱱᱟ ᱢᱟᱱᱮ ᱠᱷᱮᱛ ᱠᱚᱥᱮᱫ ᱜᱮ ᱢᱤᱫ ᱜᱷᱟᱹᱲᱤᱡ ᱪᱟ ᱦᱩᱭ ᱞᱮᱱᱟ ᱟᱫᱚ ᱫᱟᱜ ᱠᱚ ᱠᱟᱹᱡ ᱥᱚᱴ ᱜᱮᱛᱮ ᱢᱟᱱᱮ ᱪᱷᱟᱸᱴᱟ ᱪᱷᱟᱸᱴᱤ ᱠᱚᱫᱚ ᱵᱟᱝ ᱦᱩᱭᱩᱜ ᱠᱟᱱᱟ᱾ ᱟᱫᱚ ᱱᱚᱛᱮᱜᱮ ᱠᱟᱹᱡ ᱢᱟᱱᱮ ᱫᱩᱲᱩᱵ ᱵᱟᱲᱟ ᱯᱷᱤᱨᱤᱧᱚᱜ ᱜᱮ ᱦᱮᱱᱟᱜ ᱞᱤᱧᱟᱹ ᱟᱨᱠᱤ᱾
ᱚᱸ᱾ ᱟᱹᱞᱤᱧ ᱦᱚᱸ ᱜᱚᱝᱠᱮ, ᱦᱮᱸ ᱞᱟᱹᱭ ᱵᱤᱱ᱾
ᱦᱮᱸ ᱟᱵᱤᱱ ᱫᱚ ᱚᱱᱮ ᱤᱭᱟᱹ ᱚᱱᱛᱮ ᱫᱚ ᱪᱟᱥ ᱠᱟᱹᱢᱤ ᱠᱚᱫᱚ ᱛᱤᱱᱟᱹᱜ ᱦᱚᱲᱟ ᱯᱮ ᱞᱟᱦᱟ ᱠᱮᱫᱟ?
ᱦᱮᱸ ᱜᱚᱝᱠᱮ ᱞᱟᱦᱟ ᱟᱠᱟᱱᱟ ᱦᱚᱞᱟ ᱠᱷᱚᱱᱟᱜ ᱟᱨᱟᱢᱵᱷᱚ ᱟᱠᱟᱱᱟ ᱟᱫᱚ᱾ ᱴᱟᱠᱴᱚᱨ ᱠᱚ ᱵᱟᱝ ᱧᱟᱢᱚᱜ ᱠᱟᱱ ᱛᱟᱦᱮᱸᱫ ᱛᱮ ᱵᱟᱠᱷᱟᱱ ᱫᱚ ᱞᱟᱦᱟ ᱠᱷᱚᱱᱟᱜ ᱜᱮ ᱞᱚᱜᱚᱱ ᱜᱮ ᱟᱨᱟᱢᱵᱷᱚ ᱠᱚᱜᱼᱟ᱾ ᱫᱟᱜ ᱫᱚ ᱯᱮ ᱯᱩᱱ ᱫᱤᱱ ᱞᱟᱦᱟ ᱨᱮᱞᱮ ᱞᱟᱜᱟᱣ ᱠᱟᱜᱼᱟ᱾ ᱛᱟᱨ ᱯᱚᱨᱮ᱾ ᱟᱹᱞᱤᱧ ᱦᱩᱞᱤᱧ ᱪᱟᱞᱟᱜ ᱜᱮᱭᱟ ᱠᱷᱮᱛ ᱥᱮᱫ ᱜᱮ ᱩᱱᱠᱩ ᱚᱲᱟᱜ ᱦᱚᱲ᱾ ᱦᱟᱱᱮ ᱥᱮᱛᱟᱜ ᱨᱮᱠᱚ ᱪᱟᱞᱟᱣ ᱟᱠᱟᱱᱟ ᱟᱞᱤᱧ ᱦᱚᱸ ᱦᱚᱸᱜ ᱚᱭ ᱡᱚᱢ ᱵᱟᱲᱟ ᱠᱟᱛᱮᱫ ᱡᱤᱨᱟᱹᱣ ᱵᱟᱲᱟ ᱠᱟᱛᱮᱫ ᱟᱹᱞᱤᱧ ᱫᱚᱞᱤᱧ ᱟᱨᱟᱢ ᱥᱮᱫ ᱞᱤᱧ ᱪᱟᱞᱟᱜ ᱠᱟᱱᱟ᱾
ᱟᱪᱪᱷᱟ ᱟᱪᱪᱷᱟ᱾
ᱛᱚᱞᱟ ᱠᱚᱞᱤᱧ ᱛᱚᱞᱟ ᱠᱚᱞᱤᱧ ᱜᱮᱢᱮᱨ ᱚᱴᱚᱣ ᱟᱠᱚᱣᱟ ᱠᱟᱹᱴᱤᱡ᱾ ᱟᱨ ᱵᱷᱤᱛᱟᱹ ᱦᱚᱸᱞᱤᱧ ᱠᱟᱹᱴᱤᱡ ᱞᱤᱧ ᱢᱟᱜ ᱦᱚᱴᱚ ᱠᱟᱜᱼᱟ ᱟᱞᱤᱧ᱾ ᱨᱩᱣᱟᱹᱲ ᱦᱤᱡᱩᱜᱼᱟ ᱦᱟᱸᱜ ᱟᱫᱚ ᱨᱚᱦᱚᱭ ᱢᱚᱦᱚᱭ ᱫᱚ ᱟᱹᱞᱤᱧ ᱫᱚ ᱦᱟᱸᱜ ᱵᱟᱹᱞᱤᱧ ᱜᱚᱲᱚᱣ ᱟᱠᱚᱣᱟ ᱟᱠᱟ ᱜᱮᱠᱚ ᱨᱚᱦᱚᱭᱟ᱾
ᱟᱪᱪᱷᱟ ᱟᱪᱪᱷᱟ᱾
ᱛᱚ ᱚᱱᱠᱟᱜᱮ ᱨᱚᱦᱚᱭ ᱠᱚ ᱞᱟᱜᱟᱣ ᱟᱠᱟᱱᱟ ᱟᱫᱚ ᱦᱟᱸᱜ ᱛᱤᱱᱟᱹᱜ ᱫᱤᱱ ᱞᱮ ᱠᱟᱹᱢᱤ ᱮᱫᱟ ᱦᱟᱸᱜ᱾ ᱛᱤᱱᱟᱹᱜ ᱫᱤᱱ ᱛᱮᱞᱮ ᱪᱟᱵᱟ ᱫᱟᱲᱮᱭᱟᱜ ᱠᱟᱱᱟ᱾ ᱦᱚᱲ ᱠᱚᱢᱟ ᱵᱟᱠᱚ ᱧᱟᱢᱚᱜ ᱠᱟᱱᱟ ᱚᱱᱠᱟ ᱡᱟᱨ ᱡᱮᱨ ᱨᱮᱠᱚ ᱞᱟᱜᱟᱣ ᱟᱠᱟᱱᱟ, ᱢᱤᱫ ᱥᱟᱶ ᱛᱮᱜᱮ ᱞᱟᱜᱟᱣ ᱦᱚᱸ ᱛᱟᱦᱚᱞᱮ ᱟᱞᱮ ᱱᱚᱣᱟ ᱫᱷᱟᱨᱮ ᱫᱚ᱾
ᱟᱪᱪᱷᱟ ᱟᱪᱪᱷᱟ᱾
ᱛᱚ ᱜᱚᱢᱠᱮ ᱟᱯᱮ ᱫᱚ ᱨᱚᱦᱚᱭ ᱫᱚ ᱛᱤᱱᱟᱹᱜ ᱥᱟᱺᱜᱤᱧ?
ᱟᱫᱚ ᱜᱚᱢᱠᱮ ᱱᱚᱜ ᱚᱭ ᱨᱚᱦᱚᱭ ᱦᱚᱸ ᱟᱞᱮ ᱦᱚᱸ ᱮᱦᱚᱵ ᱠᱟᱫᱟᱞᱮ ᱱᱚᱜ ᱚᱭ ᱵᱟᱨ ᱯᱮ ᱫᱤᱱ ᱜᱟᱱ ᱦᱩᱭᱩᱜ ᱠᱟᱱᱟ ᱟᱨᱠᱤ᱾ ᱟᱪᱪᱷᱟ ᱟᱫᱚ ᱱᱚᱜᱼᱚᱭ ᱡᱟᱦᱟᱸ ᱞᱮᱠᱟ ᱵᱤᱱ ᱞᱟᱹᱭᱫᱟ ᱱᱚᱣᱟ ᱦᱚᱲ ᱠᱚᱦᱚᱸ ᱵᱟᱠᱚ ᱧᱟᱢᱚᱜ ᱠᱟᱱᱟ ᱟᱫᱚ ᱢᱤᱜ ᱥᱟᱣᱛᱮ ᱠᱟᱹᱢᱤ ᱠᱚ ᱮᱦᱚᱵ ᱮᱱᱟ ᱛᱚ ᱟᱫᱚ ᱨᱚᱦᱚᱭ ᱦᱚᱲ ᱠᱚᱫᱚ ᱵᱟᱝᱠᱚ ᱧᱟᱢ ᱞᱟᱹᱜᱤᱫᱚᱜ ᱠᱟᱱᱟ ᱟᱨᱠᱤ᱾ ᱚ ᱚᱲᱟᱜ ᱦᱚᱲ ᱠᱚᱛᱮ ᱜᱮ ᱡᱟᱦᱟᱸ ᱩᱰᱟᱹᱝ ᱜᱮ ᱢᱟᱱᱮ ᱠᱚᱢ ᱠᱚᱢ ᱠᱟᱛᱮᱜ ᱨᱚᱦᱚᱭ ᱤᱫᱤ ᱦᱩᱭᱩᱜ ᱠᱟᱱᱟ ᱟᱨᱠᱤ ᱨᱚᱦᱚᱭ ᱵᱟᱲᱟ ᱠᱚ ᱦᱩᱭᱩᱜ ᱠᱟᱱᱟ᱾
ᱟᱪᱪᱷᱟ
ᱟᱫᱚ ᱜᱚᱝᱠᱮ ᱛᱟᱦᱟᱞᱮ ᱮ ᱟᱯᱮᱥᱮᱫ ᱫᱚ ᱢᱟᱱᱮ ᱪᱷᱟᱴᱟᱪᱷᱟᱴᱤ ᱠᱚᱫᱚ ᱯᱮ ᱠᱚᱢᱯᱞᱤᱴ ᱠᱟᱫᱟ ᱟᱯᱮ ᱫᱚ?
ᱵᱟᱝ ᱜᱚᱢᱠᱮ ᱪᱷᱟᱴᱟ ᱪᱷᱟᱹᱴᱤ ᱦᱚᱸ ᱵᱟᱹᱠᱤ ᱢᱮᱱᱟᱜ ᱜᱮᱭᱟ ᱚᱱᱟᱜᱮ ᱛᱮᱦᱮᱧ ᱞᱤᱧ ᱪᱟᱞᱟᱜᱼᱟ ᱛᱚᱞᱟ ᱠᱚ ᱠᱟᱹᱴᱤᱡ ᱞᱤᱧ ᱜᱮᱢᱮᱨ ᱦᱚᱴᱚᱣᱟ ᱠᱚᱛᱮ ᱪᱷᱟᱴᱟ ᱪᱷᱟᱴᱤ ᱞᱤᱧ ᱪᱷᱟᱴᱟ ᱪᱷᱟᱴᱤ ᱞᱤᱧ ᱫᱷᱩᱨᱟᱹᱜᱼᱟ᱾ ᱦᱩᱸ ᱛᱟᱯᱚᱨᱮ ᱪᱟᱵᱟ ᱫᱚ ᱦᱟᱸᱜ ᱵᱟᱝ ᱪᱟᱵᱟᱜᱼᱟ ᱛᱟᱦᱮᱱ ᱜᱮᱭᱟ ᱛᱮᱦᱮᱧᱟ ᱚᱫᱚ ᱢᱩᱱᱤᱥ ᱠᱚᱜᱮ ᱵᱟᱠᱚ ᱧᱟᱢᱚᱜ ᱠᱟᱱᱟ᱾ ᱵᱟᱠᱷᱟᱱ ᱛᱚ ᱞᱚᱜᱚᱱ ᱜᱮ ᱪᱟᱵᱟ ᱠᱚᱜᱼᱟ᱾
ᱦᱳᱭᱱᱛᱚ ᱜᱚᱝᱠᱮ ᱟᱫᱚ ᱱᱚᱜᱼᱚᱭ ᱟᱫᱚ ᱢᱤᱫ ᱛᱮ ᱪᱟᱥ ᱠᱚ ᱮᱦᱚᱵ ᱟᱠᱟᱱᱟ ᱛᱚ ᱟᱫᱚ ᱛᱟᱦᱞᱮ ᱚᱱᱟ ᱛᱮᱜᱮ ᱠᱟᱹᱢᱤ ᱢᱩᱱᱤᱥ ᱠᱚᱫᱚ ᱟᱸ ᱠᱷᱩᱵ ᱮᱠᱴᱟ ᱵᱟᱠᱚ ᱧᱟᱢᱚᱜ ᱠᱟᱱᱟ ᱟᱨᱠᱤ᱾
ᱮᱠᱫᱚᱢ ᱦ
ᱟᱫᱚ ᱜᱚᱝᱠᱮ ᱛᱟᱦᱞᱮ ᱟᱯᱮ ᱫᱚ ᱢᱟᱱᱮ ᱪᱮᱜ ᱢᱟᱱᱮ ᱚᱱᱟ ᱠᱟᱹᱢᱤ ᱨᱮ ᱛᱤ ᱛᱮᱯᱮ ᱨᱚᱦᱚᱭ ᱵᱟᱲᱟᱭ ᱜᱮᱭᱟ ᱵᱟᱝ?
ᱦᱮᱸ ᱜᱚᱝᱠᱮ ᱛᱤ ᱛᱮᱜᱮ, ᱯᱚᱛᱛᱷᱚᱢ ᱢᱮᱥᱤᱱ ᱱᱚᱣᱟ ᱩᱰᱩᱝ ᱠᱟᱱ ᱨᱮᱦᱚᱸ ᱱᱟᱛᱮ ᱫᱚ ᱟᱵᱚ ᱥᱮᱜ ᱱᱚᱣᱟ ᱫᱚ ᱟᱹᱨᱤ ᱟᱹᱨᱤ ᱠᱚ ᱟᱹᱜᱩᱭᱟ ᱟᱞᱮᱥᱮᱫ ᱫᱚ᱾
ᱱᱚᱣᱟ ᱢᱟᱛᱮ ᱱᱤᱛᱚᱜ ᱫᱚ ᱛᱤ ᱛᱮᱜᱮ ᱨᱚᱦᱚᱭ ᱵᱟᱲᱟ ᱦᱩᱭᱩᱜ ᱠᱟᱱᱟ᱾ ᱟᱫᱚ ᱡᱮᱢᱚᱱ ᱚᱱᱟ ᱠᱚᱦᱚᱸ ᱱᱚᱛᱮ ᱦᱮᱡ ᱞᱮᱠᱷᱟᱱ ᱢᱚᱱᱮ ᱛᱤ ᱛᱮᱦᱚᱸ ᱵᱟᱝ ᱪᱟᱞᱟᱜᱼᱟᱱᱟ᱾ ᱡᱟ ᱦᱩᱭᱩᱜᱼᱟ ᱢᱤᱥᱤᱱ ᱛᱮᱜᱮ ᱢᱚᱱᱮᱦᱟᱭ᱾ ᱡᱟᱦᱟᱸ ᱱᱮᱛᱟᱨ ᱫᱚ ᱢᱟᱱᱮ ᱡᱟᱦᱟᱸ ᱢᱤᱥᱤᱱ ᱩᱰᱩᱠᱚᱜ ᱠᱟᱱᱟ ᱢᱤᱥᱤᱱ ᱛᱮᱜᱮ ᱡᱷᱚᱛᱚ ᱠᱚ ᱠᱟᱹᱢᱤᱭ ᱫᱟ᱾
ᱦᱳᱭ ᱜᱚᱝᱠᱮ᱾
ᱱᱚᱝᱠᱟᱜᱮ ᱡᱮᱢᱚᱱ ᱦᱮᱲᱦᱮᱜ ᱢᱤᱥᱤᱱ ᱦᱚᱸ ᱩᱰᱩᱜ ᱮᱱᱛᱮ ᱦᱮᱲᱮᱜ ᱦᱚᱲ ᱟᱫᱚ ᱥᱮᱨᱚᱠᱚᱢ ᱵᱟᱠᱚ ᱪᱟᱞᱟᱜ ᱠᱟᱱᱟ ᱦᱮᱲᱦᱮᱜ᱾
ᱟᱯᱮ ᱥᱮᱜ ᱫᱚ ᱜᱚᱝᱠᱮ ᱛᱟᱦᱟᱞᱮ ᱱᱚᱣᱟ, ᱦᱮᱲᱮᱜ ᱠᱟᱹᱢᱤ ᱫᱚ ᱦᱮᱰᱮᱜ ᱢᱤᱥᱤᱱ ᱩᱰᱩᱝ ᱠᱟᱱᱟ ᱥᱮ ᱟᱹᱣᱨᱤ ᱠᱚ ᱤᱫᱤᱭᱟ ᱚᱱᱛᱮ ᱫᱚ?
ᱦᱮᱲᱮᱜ ᱢᱤᱥᱤᱱ ᱫᱚ ᱳᱰᱳᱝ ᱠᱟᱱᱟ ᱢᱟᱱᱮ ᱟᱞᱮᱭᱟᱜ ᱢᱟᱴᱷ ᱨᱮᱫᱚ ᱟᱹᱣᱨᱤ ᱦᱤᱡᱩᱜᱼᱟ᱾ ᱡᱟᱦᱟᱸᱭ ᱥᱳᱨ ᱠᱚᱨᱮ ᱡᱟᱦᱟᱸ ᱢᱟᱴᱷ ᱠᱚ ᱚᱱᱟ ᱢᱟᱴᱷ ᱠᱚᱨᱮ ᱫᱚ ᱢᱚᱱᱮ ᱦᱮᱡ ᱠᱟᱱᱟ ᱟᱨ ᱚᱱᱟ ᱠᱚᱛᱮ ᱠᱚ ᱤᱭᱟᱹ ᱵᱟᱲᱟᱭ ᱜᱮᱭᱟ ᱟᱨᱠᱤ ᱟᱫᱚ ᱱᱚᱣᱟ, ᱨᱚᱦᱚᱭ ᱢᱤᱥᱤᱱ ᱫᱚ ᱜᱚᱝᱠᱮ ᱵᱟᱝ ᱦᱮᱡ ᱠᱟᱱᱟ? ᱟᱫᱚ ᱚᱱᱟ ᱛᱤ ᱛᱮᱜᱮ ᱠᱚ ᱨᱚᱦᱚᱭᱟ᱾ ᱟᱨ ᱚᱱᱟ ᱡᱟᱦᱟᱸ ᱦᱮᱸᱰᱦᱮᱫ ᱢᱤᱥᱤᱱ ᱡᱟᱦᱟᱸ ᱦᱮᱱᱟᱜ ᱟᱥᱮ ᱚᱱᱟ ᱠᱚ ᱟᱹᱜᱩᱭ ᱫᱟᱠᱚ ᱚᱱᱟ ᱚᱱᱟ ᱠᱚ ᱞᱟᱹᱜᱤᱫ ᱫᱚ ᱢᱟᱱᱮ ᱵᱟᱵᱮᱨ ᱛᱤᱡ ᱠᱟᱛᱮᱜ ᱟᱫᱚ ᱠᱚ ᱨᱚᱦᱚᱭ ᱫᱟ ᱟᱨᱠᱤ ᱦᱮᱸᱥᱮ᱾ ᱡᱟᱛᱮ ᱥᱚᱢᱟᱱ ᱧᱚᱜ ᱥᱚᱢᱟᱱ ᱧᱚᱜ ᱨᱚᱦᱚᱭᱴᱟᱜ ᱦᱩᱭᱩᱜᱭ ᱢᱟ᱾ ᱟᱨ ᱢᱟᱱᱮ ᱚᱱᱟ ᱚᱱᱟ ᱦᱮᱲᱦᱮᱫ ᱜᱟᱹᱲᱤ ᱛᱮᱜᱮ ᱡᱮᱱᱚ ᱦᱮᱲᱦᱮᱫ ᱠᱚ ᱜᱟᱱᱚᱜ ᱢᱟ ᱟᱨᱠᱤ᱾
ᱦᱳᱭ ᱦᱳᱭ᱾
ᱚᱱᱮ ᱚᱝᱠᱟ ᱠᱤᱪᱷᱩᱱ ᱫᱚ ᱵᱟᱵᱮᱨ ᱛᱮ᱾ ᱛᱚ ᱵᱟᱵᱮᱨ, ᱠᱚ ᱤᱭᱟᱹ ᱠᱟᱛᱮᱫ ᱠᱚ ᱨᱚᱦᱚᱭᱮᱫᱟ᱾ ᱡᱟᱛᱮ ᱥᱩᱵᱤᱫᱟᱜ ᱢᱟ ᱤᱭᱟᱹ ᱥᱚᱢᱚᱭ᱾ ᱛ ᱜᱚᱢᱠᱮ ᱟᱯᱮᱥᱮᱫ ᱫᱚ ᱦᱮᱰᱮᱡ ᱦᱮᱰᱮᱡ ᱢᱤᱥᱤᱱ ᱫᱚ ᱟᱨ ᱟᱹᱣᱨᱤ ᱟᱹᱣᱨᱤ ᱠᱚ ᱟᱹᱜᱩᱭᱟ᱾
ᱟᱫᱚ ᱟᱞᱮᱭᱟᱜ ᱢᱟᱴᱷ ᱨᱮᱫᱚ ᱟᱹᱣᱨᱤᱭᱟᱜ ᱱᱟᱜ ᱠᱷᱟᱱ ᱟᱫᱚ ᱚᱱᱟ ᱡᱟᱦᱟᱸ ᱯᱟᱥᱮ ᱢᱟᱴᱷ ᱠᱚᱨᱮ ᱫᱚ ᱠᱚ ᱟᱹᱜᱩ ᱠᱟᱫᱟ ᱟᱨᱠᱤ᱾
ᱦᱩᱸ ᱛᱚ ᱜᱚᱢᱠᱮ ᱥᱤ ᱠᱚᱫᱚ ᱡᱚᱛᱚ ᱜᱟᱹᱰᱤ ᱛᱮᱜᱮ ᱥᱮ ᱱᱟᱦᱮᱞ ᱠᱚᱛᱮ ᱠᱚ ᱥᱤ ᱵᱟᱲᱟᱭᱮᱫᱟ?
ᱟᱫᱚ ᱜᱚᱢᱠᱮ ᱱᱟᱜ ᱠᱷᱟᱱ ᱱᱚᱣᱟ ᱥᱤ ᱠᱚᱦᱚᱸ ᱱᱚᱣᱟ ᱰᱟᱝ ᱤᱭᱟᱹ ᱰᱟᱝᱨᱤ ᱱᱟᱦᱮᱞ ᱛᱮᱜᱮ ᱥᱤ ᱠᱚᱫᱚ ᱦᱳᱭ ᱠᱚᱜ ᱦᱳᱭᱥᱮ ᱟᱫᱚ ᱱᱟᱜ ᱠᱷᱟᱱ ᱱᱚᱜᱼᱚᱭ ᱡᱮ ᱰᱟᱝᱨᱤ ᱱᱟᱦᱮᱞ ᱛᱮᱜᱮ ᱡᱩᱫᱤ ᱵᱚᱱ ᱥᱤᱭᱟ ᱟᱫᱚ ᱫᱚᱢᱮ ᱜᱟᱱ ᱵᱚᱱ ᱛᱟᱭᱚᱢᱚᱜ ᱵᱟᱠᱤᱥ
ᱦᱮᱸᱮᱸ
ᱟᱫᱚ ᱦᱳᱭ ᱟᱫᱚ ᱱᱚᱣᱟ ᱛᱟᱭᱚᱢ ᱠᱷᱟᱹᱛᱤᱨ ᱜᱮ ᱟᱫᱚ ᱱᱮᱛᱟᱨ ᱫᱚ, ᱦᱚᱲ ᱥᱟᱝ ᱢᱟᱱᱮ ᱡᱮᱦᱮᱛᱩ ᱛᱟᱞ ᱠᱚ ᱢᱤᱞᱟᱹᱣ ᱠᱟᱛᱮᱜ ᱡᱩᱫ‌ᱤ‌ ᱜᱮ ᱪᱟᱥᱵᱟᱥ ᱠᱚ ᱠᱚᱨᱟᱣ ᱦᱩᱭᱩᱜᱼᱟ᱾ ᱛᱟᱦᱚᱞᱮ ᱥᱮᱭ ᱠᱷᱮᱛᱨᱮ ᱫᱚ ᱱᱟᱦᱮᱞ ᱛᱮᱫᱚ ᱫᱚᱢᱮᱜ ᱜᱮ ᱛᱟᱭᱚᱢᱚᱜᱼᱟ ᱟᱨᱠᱤ ᱦᱳᱭᱥᱮ᱾ ᱛᱚ ᱮᱭ ᱠᱟᱨᱚᱱ ᱛᱮ ᱟᱫᱚ ᱱᱚᱣᱟ ᱰᱟᱠᱛᱟᱨ ᱥᱮ ᱨᱳᱴᱟᱨ ᱠᱚ ᱠᱚᱛᱮ ᱟᱫᱚ ᱞᱮ ᱥᱤ ᱵᱟᱲᱟᱭ ᱜᱮᱭᱟ‌ ᱟᱨᱠᱤ᱾
ᱜᱚᱝᱠᱮ ᱚᱱ-ᱚᱱᱠᱟ ᱜᱮ᱾ ᱱᱟᱦᱮᱞ ᱛᱮᱫᱚ ᱫᱚ ᱫᱚᱢᱮ ᱵᱚᱱ ᱛᱟᱭᱚᱢᱚᱜ ᱠᱟᱱᱟ ᱚᱱᱟ ᱫᱚ ᱡᱮᱦᱮᱛᱩ ᱢᱤᱫᱴᱟᱝ ᱯᱷᱟᱞ ᱛᱮᱜᱮ ᱚᱱᱟ ᱫᱚ ᱥᱤ ᱤᱫᱤᱜ ᱠᱟᱱᱟ ᱢᱚᱱᱮ ᱢᱤᱫ ᱞᱟᱭᱤᱱ ᱛᱮᱫᱚ᱾
ᱦᱮᱸ᱾
ᱥᱚᱢᱚᱭ ᱫᱚ ᱟᱹᱰᱤ ᱜᱷᱟᱲᱤᱡ ᱞᱟᱜᱟᱜᱼᱟ ᱟᱨ ᱟᱨ ᱱᱚᱛᱮ ᱱᱤᱡᱟᱹᱞᱟ ᱪᱟᱞᱟᱜᱼᱟ ᱟᱫᱚ ᱰᱟᱝᱨᱤ ᱠᱚᱦᱚᱸ ᱠᱚ ᱛᱤᱸᱜᱩ ᱟᱹᱪᱩᱨᱚᱜᱼᱟ ᱡᱷᱚᱛᱚ ᱰᱟᱝᱨᱤ ᱵᱟᱠ ᱵᱟᱠ ᱵᱟᱠᱚ ᱥᱚᱢᱟᱱᱚᱜ-ᱟ᱾
ᱦᱮᱸ ᱦᱮᱸ᱾
ᱟᱫᱚ ᱱᱟᱦᱜ ᱠᱚᱥᱴᱚ ᱦᱚᱸ ᱢᱮᱱᱟᱜᱼᱟ᱾ ᱥᱚᱢᱚᱭ ᱥᱚᱢᱚᱭ ᱟᱹᱰᱤᱱ ᱟᱹᱰᱤ ᱟᱹᱰᱤᱜᱟᱱ ᱞᱟᱜᱟᱜᱼᱟ᱾
ᱚ᱾
ᱱᱮᱛᱟᱨ ᱫᱚ ᱚ ᱢᱮᱥᱤᱱ ᱛᱮᱜᱮ ᱵᱚᱱ ᱤᱭᱟᱹ ᱦᱚᱪᱚᱭᱮᱫᱟ᱾ ᱞᱚᱥᱚ ᱦᱚᱪᱚᱭᱮᱫᱟ ᱵᱟᱝᱠᱷᱟᱱ ᱫᱚ ᱜᱚᱝᱠᱮ ᱱᱚᱣᱟ ᱱᱟᱦᱮᱞ ᱨᱮᱱᱟᱜ ᱥᱤ ᱫᱚ ᱟ-ᱟᱹᱰᱤ ᱪᱮᱦᱨᱟ ᱞᱚᱥᱚᱛᱟᱭ᱾ ᱟᱨ ᱢᱤᱫ ᱫᱷᱟᱣ ᱵᱚᱱ ᱥᱤᱭᱟᱜ ᱠᱟᱱ ᱫᱚ ᱛᱟᱨᱯᱚᱨᱮ ᱟᱫᱚ ᱢᱟᱱᱮ ᱤᱭᱟᱹ ᱟᱬᱜᱚᱢ ᱢᱤᱫ ᱫᱷᱟᱣ ᱵᱚᱱ ᱟᱬᱜᱚᱢ ᱞᱮᱠᱷᱟᱱ ᱜᱮ ᱯᱩᱨᱟᱹ ᱥᱚᱢᱟᱱ ᱜᱚᱜ ᱠᱟᱜ-ᱟᱭ ᱦᱟᱥᱟ᱾
ᱦᱳᱭ ᱦᱳᱭ᱾
ᱛᱟᱨᱯᱚᱨᱮ ᱡᱟᱦᱟᱸᱱ ᱵᱚᱱ ᱦᱩᱲᱩ ᱵᱚᱱ ᱨᱚᱦᱚᱭᱟ ᱵᱤ ᱵᱤᱫ ᱠᱚ-ᱼ ᱵᱷᱟᱜᱮ ᱥᱩᱵᱤᱫᱟᱜᱼᱟ ᱟᱨ ᱴᱟᱠᱴᱟᱨ ᱛᱮᱢᱟ ᱪᱮᱛᱟᱱ ᱪᱮᱛᱟᱱ ᱮ ᱥᱤ ᱤᱫᱤᱭᱟ᱾
ᱦᱮᱸ᱾
ᱛᱟᱦᱚᱞᱮ ᱜᱚᱢᱠᱮ ᱚᱱᱛᱮ ᱫᱚ ᱮᱭ ᱴᱨᱟᱠᱴᱚᱨ ᱥᱚᱝᱜᱮ ᱵᱷᱤ-ᱵᱷᱤᱛᱟᱹ ᱠᱚᱫᱚ ᱢᱟᱝᱚᱜ ᱠᱟᱱᱟ ᱥᱮ ᱟᱯᱮ ᱛᱤ ᱛᱮᱯᱮ ᱢᱟᱜ ᱮᱫᱟ᱾ ᱱᱮᱛᱟᱨ ᱢᱟ ᱚᱱᱟ ᱥᱟᱭᱤᱴ ᱨᱮ ᱯᱷᱟᱞ ᱥᱤᱥᱴᱮᱢ ᱞᱮᱠᱟ ᱠᱚᱠᱚ ᱤᱭᱟᱹ ᱟᱠᱟᱟ ᱠᱟᱫᱟ ᱛᱚ᱾ ᱞᱟᱜᱟᱣ ᱱᱟᱜ ᱤᱭᱟᱹ ᱢᱮᱱ-ᱢᱮᱱᱟᱜ ᱟᱛᱚ ᱡᱟᱭᱜᱟ᱾
ᱦᱳᱭ ᱦᱳᱭ ᱟᱫᱚ ᱜᱚᱝᱠᱮ ᱫᱚ ᱚᱱᱠᱟ ᱴᱟᱜ ᱫᱚ ᱵᱟᱝᱠᱚ ᱞᱟᱜᱟᱣ ᱠᱟᱫᱟ ᱞᱟᱜ ᱟᱫᱚ ᱞᱟᱹᱭ ᱦᱚᱸ ᱞᱟᱹᱭ ᱟᱠᱚ ᱠᱷᱟᱱ ᱡᱮ ᱦᱮᱸ ᱟᱲᱮ ᱥᱮᱫ ᱠᱟᱹᱡ ᱪᱟᱯᱟᱣ ᱧᱚᱜ ᱠᱟᱛᱮᱜ ᱥᱤᱭ ᱯᱮ ᱛᱟᱦᱞᱮ ᱚᱱᱠᱟ ᱟᱲᱮ ᱥᱮᱫ ᱪᱟᱯᱟᱣ ᱠᱟᱛᱮ ᱠᱚ ᱥᱤ ᱜᱮᱭᱟ ᱟᱨᱠᱤ ᱟᱫᱚ ᱢᱟᱱᱮ ᱪᱷᱟᱠᱟᱣ ᱫᱚ ᱟᱹᱰᱤ ᱜᱮ ᱥᱩᱵᱤᱫᱟᱜᱼᱟ ᱚᱱᱟ ᱡᱩᱫᱤ ᱯᱩᱨᱟᱹ ᱟᱲᱮ ᱡᱟᱯᱟᱜᱫ ᱡᱟᱯᱟᱜ ᱛᱮ ᱡᱩᱫᱤ ᱯᱷᱟᱞᱠᱚ ᱪᱟᱹᱞᱩᱭ ᱜᱮᱭᱟ ᱦᱳᱭ ᱥᱮ᱾ ᱛᱟᱦᱚᱞᱮ ᱪᱷᱟᱴᱟᱣ ᱛᱮ ᱟᱹᱰᱤ ᱥᱩᱵᱤᱫᱟᱜ ᱜᱮᱭᱟ, ᱟᱱᱟ ᱫᱚ ᱪᱷᱟᱴᱟᱣ ᱛᱮ ᱡᱳᱨ ᱠᱚᱦᱚᱸ ᱵᱟᱝ ᱞᱟᱜᱟᱜ ᱜᱮᱭᱟ᱾
ᱮᱠᱫᱚᱢ᱾ ᱦᱩᱸ ᱛᱟᱨᱯᱚᱨᱮ ᱜᱚᱢᱠᱮ ᱟᱢ ᱟᱵᱚ ᱪᱟᱥ ᱪᱟᱥᱵᱟᱥ ᱠᱟᱹᱢᱤ ᱫᱚ ᱠᱚᱢ ᱵᱮᱥᱤ ᱪᱮᱫ ᱠᱚᱵᱤᱱ ᱵᱟᱲᱟᱭᱟ ᱡᱮᱢᱚᱱ ᱨᱚᱦᱚᱭ ᱛᱩᱫ ᱵᱦᱤᱛᱟᱹ ᱢᱟᱜ ᱟᱨ ᱥᱤ ᱟᱨ ᱦᱳᱲᱳ ᱤᱨ ᱦᱮᱸᱲᱮᱫ ᱠᱚ ᱚᱱᱟ ᱠᱚᱫᱚ ᱪᱮᱫ ᱵᱤᱱ ᱵᱟᱲᱟᱭᱟ ᱢᱟᱱᱮ ᱪᱟᱥ-ᱵᱟᱥ ᱠᱟᱹᱢᱤ ᱢᱩᱫᱽ ᱨᱮ?
ᱦᱮᱸ ᱦᱮᱸ ᱪᱟᱥᱵᱟᱥ ᱥᱩᱢᱟᱹᱭ ᱫᱚ ᱜᱚᱝᱠᱮ ᱦᱚᱸᱜᱼᱚᱭ ᱡᱟᱦᱟᱸ ᱮᱸ ᱦᱳᱲᱳ ᱢᱟᱱᱮ ᱮᱨ ᱠᱷᱚᱱ ᱦᱳᱭ ᱦᱳᱲᱳ ᱮᱨ ᱠᱷᱚᱱ ᱫᱚ ᱦᱳᱲᱳ ᱮᱨᱞᱤᱧ ᱵᱟᱲᱟᱭ ᱜᱮᱭᱟ ᱦᱳᱭ ᱥᱮ᱾ ᱟᱫᱚ ᱦᱳᱲᱳ ᱮᱨ ᱛᱟᱨᱯᱚᱨ ᱱᱚᱜ-ᱚᱭ ᱡᱟᱦᱟᱸ ᱟ ᱛᱚᱞᱟ ᱠᱚᱦᱚᱵᱚᱱ ᱤᱭᱟᱹᱭ ᱫᱟ ᱛᱩᱫ ᱫᱟᱵᱚᱱ ᱦᱳᱭ ᱥᱮ, ᱱᱚᱣᱟ ᱛᱳᱫ ᱫᱚ ᱩᱱᱟᱹᱜ ᱜᱟᱱ ᱫᱚ ᱢᱟᱱᱮ ᱩᱱᱟᱹᱜ ᱴᱷᱤᱠ ᱴᱷᱟᱠ ᱫᱚ ᱵᱟᱹᱞᱤᱧ ᱫᱟᱲᱮᱭᱟᱜᱼᱟ ᱟᱨᱠᱤ᱾ ᱢᱟᱱᱮ ᱚᱲᱟᱜ ᱨᱮ ᱜᱚᱞᱚ ᱞᱮᱠᱟ ᱫᱚ ᱫᱟᱲᱮᱭᱟᱜ ᱜᱮᱭᱟᱞᱤᱧ ᱟᱨᱠᱤ᱾
ᱟᱪᱪᱷᱟ᱾
ᱟᱨ ᱦᱳᱭ ᱟᱨ ᱱᱚᱣᱟ ᱨᱚᱦᱚᱭ ᱠᱚᱫᱚ ᱚᱱᱠᱟ ᱫᱚ ᱵᱟᱹᱞᱤᱧ ᱜᱟᱱᱟ ᱦᱳᱭ ᱥᱮ᱾ ᱟᱫᱚ ᱮᱢᱱᱤ ᱠᱟᱹᱢᱤ ᱜᱚᱲᱚ ᱞᱮᱠᱟ ᱢᱤᱫ ᱜᱷᱟᱹᱲᱤ ᱫᱚ ᱜᱟᱱᱚᱜ ᱜᱮᱭᱟ ᱚᱱᱠᱟ ᱫᱚ ᱵᱟᱲᱟᱭ ᱦᱮᱱᱟᱜᱼᱟ᱾ ᱟᱫᱚ ᱚᱱᱟ ᱢᱟᱱᱮ ᱥᱮ ᱛᱚᱞᱟ ᱠᱚᱫᱚ ᱚᱱᱮ ᱜᱮᱢᱮᱨ ᱵᱟᱲᱟ ᱜᱮ ᱦᱩᱭᱩᱜ ᱜᱮᱭᱟ ᱟᱨᱠᱤ, ᱜᱮᱢᱮᱨ ᱛᱮ ᱜᱚᱲᱚ ᱟᱠᱚ ᱦᱩᱭᱩᱜᱼᱟ᱾ ᱟᱫᱚ ᱡᱮᱢᱚᱱ ᱢᱮᱫᱴᱟᱝ ᱠᱷᱮᱛ ᱨᱮ ᱛᱚᱞᱟ ᱟᱠᱟᱜ-ᱟ ᱵᱚᱱ ᱦᱳᱭ ᱥᱮ ᱟᱫᱚᱻ ᱚᱸᱰᱮ ᱠᱷᱚᱱ ᱛᱚ ᱟᱨᱚ ᱥᱟᱺᱜᱤᱧ ᱧᱚᱜ ᱢᱟᱱᱮ ᱠᱷᱮᱛᱨᱮ ᱨᱚᱦᱚᱭ ᱵᱟᱲᱟ ᱦᱩᱭᱩᱜ ᱜᱮᱭᱟ᱾ ᱟᱫᱚ ᱛᱟᱦᱚᱞᱮ ᱚᱱᱛᱮ ᱫᱚ ᱟᱫᱚ ᱢᱟᱱᱮ ᱜᱮᱢᱮᱨ ᱜᱮᱭᱟᱞᱮ ᱟᱨᱠᱤ ᱡᱩᱫᱤ ᱠᱷᱮᱛ ᱠᱷᱮᱛ ᱛᱮᱜᱮ ᱪᱟᱞᱟᱣ ᱦᱩᱭᱩᱜ ᱠᱷᱟᱱ, ᱛᱟᱦᱚᱞᱮ ᱚᱱᱠᱟ ᱫᱤᱯᱤᱞ ᱠᱟᱛᱮᱜ ᱜᱮᱢᱮᱨ ᱦᱩᱭᱩᱜ ᱜᱮᱭᱟ ᱛᱚᱞᱟ ᱠᱚ᱾ ᱟᱨ ᱡᱩᱫᱤ ᱠᱟᱹᱡ ᱥᱟᱺᱜᱤᱧ ᱧᱚᱜ ᱨᱟᱥᱛᱟ ᱠᱚ ᱡᱩᱫᱤ ᱦᱮᱱᱟᱜ ᱠᱷᱟᱱ, ᱛᱟᱦᱚᱞᱮ ᱩᱱ ᱫᱚ ᱥᱟᱭᱠᱮᱞ ᱛᱮ ᱜᱮᱢᱮᱨ ᱦᱩᱭᱩᱜᱼᱟ ᱟᱨ
ᱟᱪᱪᱷᱟ᱾
ᱦᱮᱸ, ᱟᱨ ᱚᱱᱟ ᱥᱟᱶᱛᱮ ᱱᱚᱜᱼᱚᱭ ᱡᱟᱦᱟᱸ ᱥᱤᱭᱚᱜ ᱠᱚ ᱥᱮ ᱟᱲᱮ ᱪᱷᱟᱴᱟᱣ ᱠᱚ ᱦᱳᱭ ᱥᱮ ᱦᱚᱸᱜ-ᱚ ᱱᱚᱣᱟ ᱠᱚᱦᱚᱸ ᱞᱤᱧ ᱵᱟᱲᱟᱭ ᱜᱮᱭᱟ᱾ ᱟᱨ ᱱᱚᱣᱟ ᱡᱟᱦᱟ ᱥᱟᱨ ᱠᱚ ᱪᱷᱩᱲᱤᱭᱟᱹᱣ ᱦᱳᱭ ᱥᱮ᱾ ᱟᱨ ᱱᱚᱣᱟ ᱮᱥᱯᱮᱨᱮ ᱠᱚ᱾ ᱦᱚᱸᱜ-ᱚ ᱱᱚᱣᱟ ᱠᱚ ᱜᱤ ᱞᱤᱧ ᱵᱟᱲᱟᱭ ᱜᱮᱭᱟ ᱟᱨ ᱚᱱᱟ ᱥᱟᱶᱛᱮ ᱡᱟᱦᱟᱸ ᱦᱮᱲᱦᱮᱫ ᱠᱚᱦᱚᱸ ᱦᱮᱦᱮᱫ ᱠᱚᱦᱚᱸ ᱢᱟᱱᱮ ᱴᱩᱠ ᱴᱟᱠ ᱫᱚᱞᱤᱧ ᱵᱟᱲᱟᱭ ᱜᱮᱭᱟ ᱟᱨᱠᱤ᱾
ᱟᱪᱪᱷᱟ ᱦᱮᱸ, ᱟᱨ ᱦᱩᱲᱩ ᱫᱟᱞ ᱠᱚᱫᱚ ᱵᱚᱱ ᱫᱟᱲᱮᱜ ᱜᱮᱭᱟ?
ᱦᱮᱸ ᱦᱩᱱᱩ ᱦᱳᱲᱳ ᱪᱟᱞ ᱠᱚ ᱦᱚᱸ ᱚᱱᱟᱫᱚ ᱵᱟᱰᱟᱭ ᱦᱮᱱᱟᱜ ᱜᱮᱭᱟ, ᱟᱫᱚ ᱦᱳᱲᱳ ᱫᱚ ᱚᱱᱮ ᱚᱲᱟᱜ ᱨᱮᱦᱚ ᱛᱚ ᱫᱟᱞ ᱵᱟᱲᱟ ᱦᱩᱭᱩᱜ ᱜᱮᱭᱟ ᱥᱮ᱾ ᱟᱞᱮ ᱦᱳᱲᱳ ᱫᱟᱞ ᱵᱟᱲᱟᱭ ᱦᱮᱱᱟᱜ ᱜᱮᱭᱟ ᱟᱨ ᱚᱱᱟ ᱥᱟᱶᱛᱮ ᱡᱟᱦᱟᱸ ᱮᱸ ᱱᱚᱣᱟ ᱦᱩᱲᱩ ᱤᱨ ᱠᱚᱦᱚᱸ ᱴᱷᱩᱠᱴᱟᱠ ᱫᱚᱞᱤᱧ ᱫᱟᱲᱮᱜ ᱜᱮᱭᱟ ᱟᱨᱠᱤ᱾ ᱟᱨ ᱚᱱᱟ ᱦᱳᱲᱳ ᱵᱟᱥ ᱦᱩᱭᱩᱜ ᱜᱮᱭᱟ ᱥᱮ? ᱵᱟᱥ ᱦᱚᱸᱞᱤᱧ ᱵᱟᱲᱟᱭ ᱜᱮᱭᱟ᱾ ᱟᱫᱚ ᱜᱚᱝᱠᱮ ᱱᱚᱜᱼᱚᱭ ᱦᱳᱲᱳ ᱡᱟᱦᱟᱸ ᱵᱚᱱ ᱤᱭᱟᱹᱭ ᱫᱟ ᱟᱹᱴᱤᱭ ᱫᱟᱵᱚᱱ᱾ ᱚᱱᱟ ᱟᱹᱴᱤ ᱜᱮ ᱜᱚᱝᱠᱮ ᱢᱟᱱᱮ ᱵᱟᱞᱤᱧ ᱵᱟᱲᱟᱭᱟ ᱟᱨᱠᱤ᱾
ᱟᱪᱪᱷᱟ ᱟᱪᱪᱷᱟ ᱦᱮᱸ, ᱟᱹᱴᱤ ᱜᱮ ᱟᱹᱰᱤ ᱦᱚᱲ ᱜᱮ ᱵᱟᱠᱚ ᱜᱟᱱᱟ᱾
ᱦᱳᱭ ᱦᱳᱭ᱾
ᱟᱹᱞᱤᱧ ᱫᱚ ᱜᱚᱢᱠᱮ ᱟᱹᱴᱤ ᱠᱚᱫᱚᱞᱤᱧ ᱜᱟᱱ ᱜᱮᱭᱟ᱾
ᱟᱪᱪᱷᱟ᱾
ᱠᱷᱚᱲ ᱛᱚᱞ ᱡᱟᱦᱟᱸ ᱵᱚᱱ ᱢᱮᱛᱟᱜ ᱠᱟᱱᱟ ᱚᱱᱟ ᱫᱚ ᱱᱝᱠᱟᱱ ᱜᱮᱭᱟ᱾ ᱛᱟᱯᱚᱨ ᱟᱹᱞᱤᱧ ᱦᱚᱸ ᱜᱚᱢᱠᱮ ᱚᱱᱠᱟ᱾ ᱠᱚᱢ ᱵᱮᱥᱤ ᱟᱵᱚᱱᱟᱜ ᱪᱟᱥ ᱠᱟᱹᱢᱤ ᱫᱚ ᱡᱚᱛᱚ ᱜᱮᱞᱤᱧ ᱜᱟᱱ ᱜᱮᱭᱟ᱾ ᱛᱚᱞᱟ ᱛᱩᱫ ᱛᱚᱫᱚ ᱟᱹᱲᱤᱥ ᱪᱟᱵᱟᱜ ᱟᱹᱞᱤᱧ ᱛᱚᱞ ᱛᱚᱞᱟ ᱛᱚᱫ ᱫᱚ ᱡᱮᱢᱚᱱ ᱢᱤᱫᱴᱷᱮᱱ ᱜᱮ ᱢᱟᱱᱮ ᱠᱩᱰᱩ ᱠᱚᱜ ᱢᱮ ᱥᱮ ᱠᱚᱜ ᱢᱮ, ᱫᱩᱲᱩᱵ ᱠᱚᱜ ᱢᱮ, ᱚᱸᱰᱮ ᱜᱮ᱾ ᱨᱚᱦᱚᱭ ᱠᱚ ᱦᱚᱸ ᱜᱚᱢᱠᱮ᱾ ᱴᱩᱠ ᱴᱟᱠ ᱥᱮᱸᱬᱟ ᱟᱜᱩᱭ ᱦᱩᱭᱩᱜ ᱠᱟᱱᱟ ᱟᱵᱚ ᱫᱚ ᱪᱟᱹᱥᱤ ᱚᱲᱟᱜ ᱨᱮᱱ ᱜᱤᱫᱽᱨᱟᱹ ᱛᱚ᱾ ᱚᱱᱟ ᱠᱚᱫᱚ ᱥᱮᱬᱟ ᱫᱚ ᱦᱩᱭᱩᱜ ᱠᱟᱱᱟ ᱡᱚᱛᱚ ᱜᱮ ᱠᱚᱢ ᱵᱮᱥᱤ ᱟᱫᱚ᱾ ᱯᱟᱲᱦᱟᱣ ᱢᱟ ᱦᱩᱭᱩᱜ ᱠᱟᱱᱟ ᱟᱫᱚ, ᱟᱫᱚ ᱯᱟᱲᱦᱟᱣ ᱠᱟᱛᱮᱫ ᱦᱚᱸ ᱱᱮᱛᱟᱨ ᱫᱚ ᱪᱟᱹᱠᱨᱤ ᱵᱮᱱ ᱧᱟᱢᱟ ᱚᱱᱟ ᱦᱚᱸ ᱵᱟᱝ᱾ ᱟᱨ ᱪᱟᱹᱠᱨᱤ ᱧᱟᱢ ᱠᱟᱛᱮᱫ ᱫᱚ ᱜᱚᱝᱠᱮ ᱱᱤᱡᱮᱨᱟᱜ ᱪᱟᱥ ᱫᱚ ᱱᱤᱡᱮ ᱜᱮ ᱧᱮᱞ ᱦᱚᱭᱩᱜ ᱛᱟᱵᱚᱱᱟ ᱡᱟᱦᱟᱸ ᱛᱤᱥ᱾ ᱚᱱᱟᱛᱮ ᱠᱚᱢ ᱵᱮᱥᱤ ᱟᱹᱞᱤᱧ ᱦᱚᱸ ᱚᱲᱟᱜ ᱠᱚᱨᱮ ᱦᱚᱸ ᱠᱚ ᱠᱟᱹᱢᱤ ᱪᱚ, ᱵᱟᱹᱫᱽ ᱪᱚ, ᱟᱫᱚ ᱟᱹᱞᱤᱧ ᱦᱚᱸ ᱵᱟᱝ ᱵᱟᱝ ᱠᱟᱛᱮᱝ ᱨᱮᱦᱚᱸ ᱞᱤᱧ ᱪᱟᱞᱟᱜ ᱜᱮᱭᱟ᱾
ᱟᱪᱪᱷᱟ ᱟᱪᱪᱷᱟ᱾
ᱪᱟᱞᱟᱜ ᱜᱮᱭᱟᱞᱤᱧ ᱵᱟᱝ ᱫᱚ ᱵᱟᱝ᱾ ᱟᱨ ᱜᱚᱢᱠᱮ ᱪᱟᱥ ᱠᱚ ᱵᱟᱫ ᱠᱟᱛᱮᱫ ᱥᱚᱵᱽᱡᱤ ᱠᱚᱫᱚ ᱚᱱᱛᱮ ᱫᱚ ᱱᱚᱣᱟ ᱦᱩᱲᱩ ᱥᱤᱡᱤᱱ ᱥᱟᱶ ᱥᱟᱶ ᱛᱮᱯᱮ ᱨᱚᱦᱚᱭ ᱜᱮᱭᱟ ᱥᱚᱵᱽᱡᱤ ᱠᱚ?
ᱟᱫᱚ ᱜᱚᱝᱠᱮ ᱱᱚᱜ-ᱚᱭ ᱱᱟᱜ ᱠᱷᱟᱱ ᱜᱚᱴ ᱫᱷᱟᱨᱮ ᱟᱫᱚ ᱚᱱᱟ ᱡᱟᱦᱟᱸ ᱥᱮ ᱵᱚᱨᱥᱟ ᱜᱮ, ᱟᱫᱚ ᱵᱚᱨᱥᱟ ᱨᱮᱛᱚ ᱜᱚᱴᱟ ᱜᱮ ᱨᱚᱥᱩᱫᱚᱜ ᱜᱮᱭᱟ ᱛᱚ᱾ ᱟᱪᱪᱷᱟ ᱱᱚᱣᱟ ᱞᱚᱥᱚᱫ ᱨᱮᱫᱚ ᱥᱚᱵᱽᱡᱤ ᱠᱚᱫᱚ ᱵᱟᱝ ᱦᱩᱭ ᱞᱟᱹᱜᱤᱫᱼᱟ ᱟᱨᱠᱤ᱾ ᱟᱨ ᱛᱟᱦᱚᱞᱮ ᱱᱚᱣᱟ ᱵᱚᱨᱥᱟ ᱨᱮᱫᱚ ᱥᱚᱵᱽᱡᱤ ᱠᱚᱫᱚ ᱵᱟᱞᱮ ᱪᱟᱥ ᱜᱮᱭᱟ᱾ ᱟᱫᱚ ᱱᱚᱣᱟ ᱠᱚ ᱦᱩᱲᱩ ᱠᱚ ᱥᱟᱢᱴᱟᱣ ᱯᱚᱨᱮ ᱜᱮ ᱟᱫᱚ ᱥᱚᱵᱽᱡᱤ ᱠᱚᱫᱚ ᱞᱮ ᱪᱟᱥ ᱜᱮᱭᱟ ᱟᱨᱠᱤ᱾
ᱛᱟᱦᱚᱞᱮ ᱜᱚᱝᱠᱮ ᱟᱯᱮ ᱫᱚ ᱢᱟᱱᱮ ᱥᱚᱵᱽᱡᱤ ᱠᱚᱫᱚ ᱯᱮ ᱪᱟᱥ ᱵᱟᱲᱟᱭ ᱜᱮᱭᱟ ᱥᱮ ᱪᱮᱫ?